ᱦᱮᱞᱳ
ᱦᱟᱸ ᱡᱚᱦᱟᱨ ᱜᱮ
ᱦᱩᱸ ᱡᱚᱦᱟᱨ ᱡᱚᱦᱟᱨ
ᱦᱩᱸ ᱪᱮᱫ ᱠᱚ ᱠᱟᱹᱢᱤ ᱵᱟᱲᱟ ᱦᱩᱭᱩᱜ ᱠᱟᱱᱟ
ᱟᱸ ᱱᱤᱛᱚᱜ ᱫᱚ ᱵᱚᱨᱛᱚᱢᱟᱱ ᱫᱚ ᱚᱲᱟᱜ ᱠᱚᱨᱮ ᱜᱮ ᱱᱟᱦᱟᱜ
ᱦᱩᱸ ᱟᱪᱪᱷᱟ ᱟᱪᱪᱷᱟ ᱟᱪᱪᱷᱟ ᱵᱮᱥ ᱵᱟᱲᱟ ᱜᱮ
ᱦᱮᱸ ᱦᱮᱸ ᱵᱮᱥ ᱵᱟᱲᱟ ᱜᱮ ᱵᱮᱥ ᱫᱚ ᱠᱟᱹᱴᱤᱡ ᱵᱷᱚᱭᱮᱥ ᱵᱟᱝ ᱟᱸᱡᱚᱢ ᱧᱚᱜᱚᱜ ᱠᱟᱱᱟ ᱱᱟᱦᱟᱜ ᱱᱮᱴᱳᱣᱟᱨᱠ ᱯᱟᱥᱮ
ᱚ ᱱᱮᱴᱣᱟᱨᱠ ᱰᱤᱥᱴᱟᱵᱚᱜ ᱠᱟᱱᱟ ᱦᱩᱸ ᱦᱩᱸ ᱟᱪᱪᱷᱟ ᱪᱷᱟ ᱛᱚᱵᱮ ᱢᱤᱴᱮᱡ ᱴᱚᱯᱤᱠ ᱱᱤᱭᱟᱹ ᱛᱮᱞᱟᱝ ᱜᱟᱞᱢᱟᱨᱟᱜᱼᱟ ᱟᱪᱪᱷᱟ ᱱᱤᱭᱟᱹ ᱤᱭᱟᱹ ᱨᱮᱫᱚ ᱵᱟᱹᱲᱛᱤ ᱫᱚ ᱛᱚᱵᱮ
ᱦᱮᱸ ᱦᱮᱸ
ᱪᱮᱫ ᱞᱮᱠᱟ ᱦᱩᱞ ᱢᱟᱦᱟ ᱠᱚᱫᱚ ᱟᱯᱮ ᱥᱮᱫ ᱨᱮᱫᱚ ᱱᱤᱭᱟᱹ ᱵᱟᱨ ᱫᱚ ᱪᱮᱫ ᱞᱮᱠᱟ ᱦᱩᱭᱩᱜ ᱠᱟᱱᱟ?
ᱢᱟᱥᱮ ᱞᱟᱹᱭ ᱛᱟᱞᱟᱝ ᱢᱮ
ᱢᱮᱱᱫᱟᱹᱧ ᱦᱩᱞ ᱢᱟᱦᱟ ᱛᱚ ᱪᱮᱫ ᱞᱮᱠᱟ ᱦᱩᱭᱩᱜ ᱠᱟᱱ ᱜᱮᱭᱟ ᱟᱯᱮᱥᱮᱫ?
ᱚ ᱦᱮᱸ ᱦᱮᱸ ᱟᱞᱮ ᱥᱮᱫ ᱨᱮᱜᱮ ᱦᱩᱭ ᱫᱚ ᱜᱚᱴᱟᱣ ᱠᱟᱱᱟ ᱥᱮᱫᱳ ᱠᱟᱱᱳ ᱢᱩᱨᱛᱤ ᱦᱚᱸ ᱦᱚᱞᱟ ᱢᱟᱦᱫᱮᱨ ᱜᱮᱠᱚ ᱤᱱᱟᱜᱚᱨᱮᱥᱚᱱ ᱦᱩᱭ ᱠᱟᱱᱟ ᱮᱱᱛᱮ ᱦᱩᱸ ᱟᱫᱚ ᱚᱱᱟ ᱡᱟᱜᱟ ᱨᱮᱜᱮ ᱚᱱᱟ ᱴᱷᱟᱹᱭ ᱨᱮᱜᱮ ᱜᱚᱴᱟ ᱦᱩᱭ ᱠᱟᱱᱟ ᱵᱚᱞᱮ ᱱᱤᱭᱟᱹ ᱵᱟᱨ ᱫᱚ ᱚᱸᱰᱮ ᱜᱮ ᱦᱩᱞ ᱢᱟᱦᱟ ᱫᱚ ᱯᱟᱞᱚᱱ ᱦᱩᱭᱩ
ᱟᱪᱪᱷᱟ ᱟᱪᱪᱷᱟ ᱦᱩᱸ ᱦᱩᱸ
ᱟᱪᱪᱷᱟ ᱟᱪᱪᱷᱟ ᱞᱟᱹᱴᱩ ᱯᱨᱳᱜᱽᱨᱟᱢ ᱜᱮ ᱦᱩᱭᱩᱜ ᱠᱟᱱᱟ
ᱦᱮᱸ ᱦᱮᱸ ᱮᱠᱫᱚᱢ ᱢᱟᱨᱟᱝ ᱞᱟᱹᱴᱩ ᱯᱨᱳᱜᱨᱟᱢ ᱜᱮ ᱞᱟᱹᱴᱩ ᱢᱟᱪᱷᱟ ᱧᱚᱜ ᱛᱮᱜᱮ ᱦᱮᱸ ᱞᱟᱹᱴᱩ ᱛᱮᱜᱮ ᱞᱟᱹᱴᱩ ᱛᱮᱜᱮ
ᱦᱩᱸ ᱦᱩᱸ ᱦᱩᱸ ᱟᱪᱪᱷᱟ ᱟᱪᱪᱷᱟ ᱢᱤᱫ ᱡᱟᱜᱟ ᱨᱮᱜᱮ ᱦᱩᱭᱩᱜ ᱠᱟᱱᱟ ᱥᱮ ᱟᱭᱢᱟ ᱡᱟᱜᱟ ᱠᱚᱨᱮ
ᱮᱸᱻ ᱱᱚᱛᱮ ᱢᱟ ᱦᱚᱸᱜᱼᱚᱭ ᱵᱟᱨ ᱡᱟᱜᱟ ᱨᱮ ᱦᱩᱭᱩᱜ ᱠᱟᱱᱟ ᱟᱞᱮ ᱥᱮᱫ ᱫᱚ᱾ ᱟᱞᱮ ᱰᱤᱥᱴᱤᱠ ᱨᱮᱫᱚ ᱵᱚᱞᱮ ᱵᱟᱨ ᱡᱟᱜᱟ ᱨᱮ ᱜᱚᱴᱟ ᱦᱩᱭ ᱠᱟᱱᱟ᱾ ᱢᱤᱫᱴᱟᱝ ᱫᱚ ᱢᱤᱫᱴᱟᱝ ᱫᱚ ᱦᱩᱭᱱᱟ ᱱᱚᱛᱮ ᱦᱟᱨᱟᱯᱩᱛᱟᱹ᱾ ᱦᱟᱨᱟ ᱯᱩᱛᱟᱹ ᱠᱚ ᱢᱮᱛᱟᱜ ᱠᱟᱱᱟ ᱚᱱᱟ ᱮᱞᱟᱠᱟ ᱫᱚ ᱛᱟᱱᱤ ᱯᱟᱲᱟ ᱦᱟᱞᱟ ᱦᱟᱨᱟ ᱯᱚᱛᱚᱵ ᱜᱚᱥᱟᱜᱟᱣ ᱥᱟᱵ ᱰᱤᱵᱷᱤᱡᱚᱱ ᱨᱮ ᱦᱤᱡᱩᱜᱼᱟ᱾
ᱦᱩᱸ ᱦᱩᱸ ᱟᱪᱪᱷᱟ ᱟᱪᱪᱷᱟ ᱟᱞᱮ ᱥᱮᱫ ᱦᱚᱸ ᱟᱞᱮ ᱦᱩᱸ ᱦᱩᱸ
ᱦᱩᱸ
ᱦᱩᱸ ᱟᱞᱮᱥᱮᱫ ᱦᱚᱸ ᱦᱩᱭᱩᱜ ᱠᱟᱱ ᱜᱮᱭᱟ ᱟᱞᱮᱥᱮᱫ ᱦᱚᱸ ᱜᱮᱠᱚ ᱦᱩᱭ ᱚᱪᱚᱭᱮ ᱠᱟᱱᱟ ᱟᱞᱮᱥᱮᱫ ᱦᱚᱸ
ᱦᱩᱸ ᱦᱩᱸ
ᱛᱚ ᱩᱸ ᱟᱞᱮ ᱥᱮᱫ ᱨᱮᱫᱚ ᱦᱩᱞ ᱢᱟᱦᱟ ᱟᱞᱮ ᱥᱮᱫ ᱦᱚᱸ ᱞᱟᱹᱴᱩ ᱛᱮᱜᱮ ᱦᱩᱭᱩᱜ ᱠᱟᱱᱟ ᱦᱩᱭ ᱫᱚ᱾ ᱱᱚᱸᱰᱮ ᱟᱞᱮᱭᱟᱜ ᱦᱩᱞ ᱢᱟᱦᱟ ᱨᱮᱫᱚ ᱦᱟᱸᱜ, ᱪᱤᱯ ᱜᱮᱥᱴ ᱞᱮᱠᱟᱛᱮ ᱟᱞᱮ ᱪᱤᱯ ᱢᱤᱱᱤᱥᱴᱟᱨ ᱢᱮᱱᱟᱭᱟ ᱩᱱᱤ ᱦᱤᱡᱩᱜᱼᱟ᱾ ᱦᱩᱸ ᱟᱨ ᱚᱱᱠᱟ ᱜᱮ ᱟᱭᱢᱟ ᱞᱮ ᱠᱟᱱᱟᱜ ᱵᱚᱞᱳ ᱥᱟᱱᱛᱟᱞ ᱥᱚᱢᱟᱡᱽ ᱨᱮᱱᱟᱜ ᱟᱹᱨᱤᱪᱟᱹᱞᱤ ᱞᱮᱠᱟ ᱛᱮ ᱚᱱᱠᱟᱱᱟᱜ ᱟᱜ ᱛᱩᱧ ᱠᱚᱢᱯᱤᱴᱤᱥᱮᱱ ᱠᱚ ᱫᱚᱦᱚ ᱣᱟᱠᱟᱜᱼᱟ᱾ ᱤᱱᱟᱹ ᱯᱚᱨᱮ ᱥᱤᱫᱚ ᱠᱟᱹᱱᱩ ᱣᱟᱜ ᱥᱤᱫᱚ ᱠᱟᱹᱱᱩᱣᱟᱜ ᱤᱭᱟᱹ ᱦᱩᱭᱩᱜᱼᱟ ᱛᱷᱚᱲᱟ ᱥᱤᱫᱩ ᱠᱟᱹᱱᱩ ᱵᱟᱨᱮᱛᱮ ᱛᱷᱚᱲᱟ ᱤᱭᱟᱹ ᱚᱱᱠᱟᱱᱟᱜ ᱟᱨᱴᱤᱥ ᱠᱚᱢᱯᱤᱴᱤᱥᱚᱱ ᱫᱚᱦᱚ ᱣᱟᱠᱟᱱᱟ᱾ ᱤᱱᱟᱹ ᱯᱚᱨᱮ ᱢᱟᱱᱮ ᱥᱤᱫᱟᱹ ᱠᱟᱹᱱᱩᱣᱟᱜ ᱥᱴᱳᱨᱤ ᱚᱱᱠᱟᱱᱟᱜ ᱤᱭᱟᱹ ᱢᱟᱱᱮ ᱥᱴᱳᱨᱤ ᱩᱱᱠᱤᱱᱟᱜ ᱤᱭᱟᱹ ᱠᱚᱢᱯᱤᱴᱤᱥᱚᱱ ᱢᱟᱱᱮ ᱥᱴᱳᱨᱤ ᱠᱚ ᱞᱟᱹᱭᱟ ᱢᱟᱱᱮ ᱥᱴᱩᱰᱮᱱᱴ ᱠᱚ ᱮᱭ ᱚᱱᱠᱟᱱᱟᱜ ᱯᱨᱳᱜᱨᱟᱢ ᱫᱚᱦᱚ ᱠᱟᱱᱟ ᱦᱟᱹᱭ ᱟᱫᱚ ᱚᱱᱟᱨᱮ ᱠᱤᱪᱷᱩ ᱜᱟᱱ ᱥᱨᱤᱯ ᱯᱟ ᱫᱚᱦᱚ ᱣᱟᱠᱟᱱᱟ ᱚᱠᱚᱭᱴᱟᱜ ᱮ ᱯᱷᱟᱥᱴ ᱥᱮᱠᱮᱱᱰ ᱛᱷᱟᱨᱰ ᱩᱱᱠᱩ ᱠᱚ ᱮᱢᱟᱣᱟᱠᱚᱣᱟ᱾ ᱮᱸᱻ ᱟᱜ ᱛᱩᱧ ᱤᱭᱟᱹ ᱦᱚᱸ ᱚᱠᱚᱭᱴᱟᱜ ᱮ ᱡᱚᱥᱟ ᱢᱟᱱᱮ ᱯᱷᱟᱥᱴ ᱥᱮᱠᱮᱱᱰ ᱛᱷᱟᱨᱰ
ᱟᱪᱪᱷᱟ ᱟᱪᱪᱷᱟ
ᱩᱱᱠᱩ ᱞᱟᱹᱜᱤᱫ ᱦᱚᱸ ᱥᱤᱨᱯᱟ ᱫᱚᱦᱚ ᱠᱟᱱᱟ ᱟᱨ
ᱦᱩᱸ
ᱚᱱᱠᱟᱱᱟᱜ ᱜᱮ ᱟᱭᱢᱟ ᱞᱮᱠᱟᱱᱟᱜ ᱤᱭᱟᱹ ᱯᱨᱳᱜᱨᱟᱢ ᱫᱚᱦᱚ ᱠᱟᱱᱟ ᱢᱟᱱᱮ ᱠᱟᱞᱪᱟᱨᱮᱞ᱾ ᱟᱨ ᱚᱱᱠᱟᱱᱟᱜ ᱵᱟᱹᱲᱛᱤ ᱵᱟᱝ ᱫᱚᱦᱚᱠ ᱛᱚ ᱟᱵᱚ ᱥᱟᱱᱛᱟᱞ ᱥᱚᱢᱟᱡᱽ ᱪᱮᱫ ᱞᱮᱠᱟᱛᱮ ᱟᱵᱚᱣᱟᱜ ᱠᱟᱞᱪᱟᱨ ᱥᱮᱞᱮᱫ ᱛᱮ ᱦᱩᱞᱢᱟ ᱫᱤᱱ ᱨᱮ ᱢᱟᱱᱮ ᱨᱟᱟᱹᱠᱷᱤ ᱡᱚᱜᱟᱣ ᱡᱟᱹᱨᱩᱲᱟ ᱥᱮ ᱥᱤᱫᱩ ᱠᱟᱱᱦᱩ ᱛᱟᱠᱤᱱ ᱪᱮᱫ ᱞᱮᱠᱟᱛᱮ ᱢᱟᱱᱮ ᱠᱚ ᱥᱤᱫᱩ ᱠᱟᱱᱩ ᱛᱟᱹᱠᱤᱱ ᱫᱤᱥᱟᱹ ᱠᱤᱱ ᱡᱟᱹᱨᱩᱲᱟ ᱚᱱᱠᱟᱱᱟᱜ ᱯᱨᱳᱜᱨᱟᱢ ᱠᱚ ᱫᱚᱦᱚ ᱟᱠᱟᱱᱟ ᱦᱳᱭ ᱟᱨ
ᱦᱩᱸ ᱦᱩᱸ
ᱚᱱᱠᱟ ᱜᱮ ᱦᱩᱭ ᱦᱚᱪᱚᱭ ᱡᱟᱹᱨᱩᱲᱟᱜ ᱛᱟᱵᱚᱱᱟ᱾ ᱠᱤᱪᱷᱩᱩᱜᱟᱱ ᱡᱟᱭᱜᱟ ᱨᱮᱢᱟ ᱧᱮᱞᱚᱜ ᱠᱟᱱᱟ ᱢᱟᱱᱮ ᱦᱩᱞ ᱢᱟᱦᱟ ᱧᱩᱛᱩᱢ ᱛᱮ ᱟ ᱟᱹᱰᱤ ᱛᱷᱚᱲᱟ ᱵᱟᱝ ᱥᱟᱡᱟᱜ ᱞᱮᱠᱟᱱ ᱯᱨᱳᱜᱨᱟᱢ ᱠᱚ ᱦᱩᱭ ᱵᱟᱲᱟᱜ ᱠᱟᱱᱟ᱾ ᱵᱟᱝ
ᱦᱮᱸ ᱦᱮᱸ
ᱪᱷᱟᱹᱯᱨᱤ ᱰᱮᱱᱥ ᱠᱚ ᱥᱮ ᱚᱱᱠᱟ ᱜᱮ ᱟᱹᱣᱲᱤᱜᱮ ᱥᱤᱝᱜᱟᱨ ᱟᱹᱜᱩ ᱠᱟᱛᱮᱜ ᱱᱟᱭᱤᱴ ᱯᱨᱳᱜᱨᱟᱢ ᱠᱚ ᱦᱩᱭ ᱦᱚᱪᱚᱭᱮᱫᱟ᱾ ᱦᱳᱭ ᱛᱚ ᱟᱞᱮᱮᱥᱮᱫ ᱫᱚ ᱚᱱᱠᱟᱱᱟᱜ ᱯᱨᱳᱜᱨᱟᱢ ᱫᱚ ᱦᱜ ᱵᱟᱠᱚ ᱦᱩᱭ ᱦᱚᱪᱚᱭᱮᱫᱟ ᱱᱤᱭᱟᱹ ᱵᱟᱨ ᱫᱚ᱾ ᱦᱳᱭ ᱦᱳᱭ ᱱᱟᱭᱤᱴ ᱯᱨᱳᱜᱨᱟᱢ ᱫᱚ ᱵᱟᱝ ᱦᱩᱭᱩᱜᱼᱟ᱾
ᱵᱷᱟᱹᱜᱮ ᱟᱹᱰᱤ
ᱟᱨ ᱱᱚᱛᱮ ᱫᱚ ᱱᱚᱛᱮ ᱫᱚᱞᱮ ᱵᱚᱱᱫᱚᱭᱮᱫᱟ ᱚᱱᱠᱟᱱᱟᱜ ᱯᱨᱳᱜᱨᱟᱢ ᱠᱚᱫᱚ ᱦᱩᱸ᱾
ᱛᱚ ᱯᱩᱨᱟᱹ ᱛᱳ ᱫᱤᱥᱚᱢ ᱨᱮᱱ ᱦᱚᱲ ᱠᱚ ᱡᱚᱲᱟ ᱦᱩᱞ ᱢᱟᱦᱟ ᱠᱟᱱᱟ ᱦᱭ ᱠᱷᱟᱱᱡ ᱠᱟᱫᱚ ᱞᱟᱠᱪᱟᱨ ᱵᱟᱹᱭ ᱵᱟᱹᱭᱛᱮ ᱢᱟᱱᱮ ᱥᱮ ᱦᱩᱞ ᱢᱟᱦᱟ ᱨᱮᱱᱟᱜ ᱫᱤᱱ ᱠᱟᱱᱟ ᱦᱚᱲ ᱡᱟᱹᱥᱛᱤ ᱠᱚ ᱵᱩᱡᱷᱣᱟ, ᱛᱚ ᱚᱱᱠᱟᱱᱟᱜ ᱵᱩᱡᱷᱟᱹᱣ ᱦᱚᱪᱚ ᱠᱟᱱᱟ ᱢᱮᱱᱛᱮ ᱥᱤᱫᱩ ᱠᱟᱹᱱᱦᱩ ᱠᱤᱱ ᱞᱟᱹᱲᱦᱟᱹᱭ ᱞᱮᱱᱟ ᱠᱤᱱ ᱚᱱᱠᱟᱱᱟᱜ ᱵᱟᱨᱮᱛᱮ
ᱚᱱᱟᱜ ᱜᱮ
ᱱᱟᱵᱟᱟᱞ ᱠᱚ ᱩᱱᱠᱩᱟᱹᱲᱟ ᱟᱵᱚᱣᱟᱜ ᱦᱩᱞ ᱢᱟᱦᱟ ᱜᱟᱯᱟ ᱫᱚ
ᱦᱩᱸ ᱦᱩᱸ
ᱢᱮᱛᱟᱜ ᱠᱟᱱ ᱛᱚ ᱚᱱᱟ ᱪᱮᱫᱟᱜ ᱵᱚᱱ ᱯᱟᱞᱚᱱᱟ?
ᱦᱩᱸ ᱚᱱᱟ ᱪᱮᱫᱟᱜ ᱵᱚᱱ ᱯᱟᱞᱚᱱᱟ ᱥᱮ ᱟᱵᱚ ᱱᱩᱠᱤᱱ ᱟᱵᱚᱨᱮᱱ ᱥᱤᱫᱩᱠᱱᱦᱩ ᱩᱱᱠᱤᱱ ᱫᱚ ᱚᱠᱚᱭ ᱠᱤᱱ ᱛᱟᱦᱮᱸᱞᱱᱟ ᱚᱱᱟ ᱠᱚ ᱵᱟᱵᱚᱛ ᱛᱮ ᱛᱷᱚᱲᱟ ᱥᱤᱠᱠᱷᱟ ᱮᱢ ᱦᱚᱲ
ᱦᱳᱭ ᱦᱚ ᱦᱳᱭ ᱦᱳᱭ ᱫᱚᱨᱠᱟᱨ᱾ ᱩᱸ ᱱᱤᱛᱳᱜ ᱵᱚᱱ ᱧᱮᱞ ᱠᱮᱭᱟ ᱢᱟᱱᱮ ᱟᱵᱚ ᱵᱟᱹᱭ ᱵᱟᱹᱭᱛᱮ ᱢᱟᱱᱮ, ᱮᱡᱩᱠᱮᱥᱚᱱ ᱤᱭᱟᱹ ᱠᱚᱨᱮ ᱦᱚᱸ ᱢᱟᱱᱮ ᱥᱤᱫᱩᱼᱠᱱᱦᱩ ᱟᱣᱟᱜ ᱧᱩᱛᱩᱢ ᱛᱮ, ᱞᱟᱹᱜᱩᱭ ᱞᱮᱠᱷᱟᱡ ᱵᱮᱥ ᱦᱩᱭ ᱠᱚᱜᱼᱟ, ᱢᱟᱱᱮ ᱯᱟᱲᱦᱟᱣ ᱠᱤᱛᱟᱹᱵ ᱨᱮᱠᱚ ᱧᱟᱢ ᱢᱟ ᱥᱴᱳᱨᱤ᱾ ᱦᱩᱞ ᱢᱟᱦᱟ ᱫᱚ ᱪᱮᱫ ᱠᱟᱱᱟ ᱦᱩᱞ ᱢᱟᱦᱟ ᱨᱮᱫᱚ ᱪᱮᱫ ᱦᱩᱭ ᱞᱮᱱᱟ? ᱥᱤᱫᱩ ᱠᱟᱹᱱᱦᱩ ᱛᱟᱹᱠᱤᱱ ᱠᱤᱱ ᱞᱟᱹᱲᱦᱟᱹᱭ ᱞᱮᱱᱟ ᱚᱱᱟ ᱠᱩ ᱡᱮᱢᱚᱱ ᱤᱛᱤᱦᱟᱥ ᱠᱚᱠᱚ ᱯᱟᱲᱦᱟᱣ ᱧᱟᱢ ᱜᱤᱫᱽᱨᱟᱹ ᱚᱱᱟ ᱥᱴᱳᱨᱤ ᱢᱟᱱᱮ ᱜᱤᱫᱽᱨᱟᱹᱦᱚᱸ ᱵᱟᱰᱟᱭ ᱡᱟᱹᱨᱩᱲ ᱥᱮ ᱥᱠᱩᱞ ᱮᱡᱩᱠᱮᱥᱚᱱ ᱤᱭᱟᱹ ᱞᱮᱵᱮᱞ ᱨᱮᱦᱚᱸ ᱥᱤᱫᱩ ᱠᱟᱹᱟᱹᱱᱦᱩᱣᱟᱜ ᱥᱴᱳᱨᱤ ᱠᱚ ᱴᱷᱟᱶ ᱠᱚ ᱧᱟᱢ ᱢᱟ ᱚᱱᱠᱟᱱᱟᱜ ᱤᱭᱟᱹ ᱦᱩᱫᱤᱥ ᱪᱤᱱᱛᱟᱹ ᱠᱚ ᱞᱟᱦᱟ ᱤᱫᱤ ᱦᱚᱪᱚ ᱵᱟᱲᱟᱭᱟ ᱵᱟᱝ᱾
ᱦᱩᱸ
ᱦᱩᱸ
ᱦᱳᱭ ᱦᱳᱭ ᱦᱳᱭ
ᱟᱹᱵᱩᱻ ᱟᱫᱚ ᱥᱟᱱᱛᱟᱞ ᱤᱭᱟᱹ ᱠᱚ ᱜᱤᱫᱽᱨᱟᱹ ᱠᱚ ᱡᱮᱢᱚᱱ ᱱᱮᱦᱚᱨ ᱤᱭᱟᱹ ᱡᱟᱹᱨᱩᱲᱟ ᱮᱡᱩᱠᱮᱥᱚᱱ ᱰᱤᱯᱟᱴᱢᱮᱱᱴ ᱨᱮᱱ ᱞᱟᱹᱭ ᱠᱚ ᱡᱟᱹᱨᱩᱲᱟ ᱟᱞᱮ ᱦᱩᱞ ᱫᱤᱵᱚᱥ ᱵᱟᱨᱮᱛᱮ, ᱡᱮᱢᱚᱱ ᱟᱞᱮ ᱨᱮᱱ ᱜᱤᱫᱽᱨᱟᱹ ᱠᱚ ᱦᱩᱸ ᱰᱷᱮᱨ ᱠᱟᱜᱮ ᱟᱵᱚ ᱥᱟᱱᱛᱟᱞ, ᱜᱤᱫᱽᱨᱟᱹ ᱠᱚ ᱢᱟᱱᱮ ᱫᱤᱵᱚᱥ ᱵᱟᱨᱮ ᱛᱮᱢ ᱠᱩᱞᱤ ᱚᱠᱚᱭ ᱜᱮ ᱵᱟᱠᱚ ᱞᱟᱹᱭ ᱫᱟᱲᱮᱭᱟᱜᱼᱟ᱾ ᱦᱩᱞ ᱫᱤᱵᱚᱥ ᱪᱮᱫ ᱠᱟᱱᱟ ᱵᱟᱝ ᱠᱟᱱᱟ ᱠᱷᱟᱹᱞᱤ ᱠᱚ ᱞᱟᱹᱭᱟ ᱦᱩᱞ ᱫᱤᱵᱚᱥ ᱛᱮᱭᱤᱥᱮ ᱡᱩᱱ᱾ ᱛᱚ ᱱᱤᱭᱟᱹ ᱠᱚ ᱯᱚᱛᱷᱤ ᱠᱚᱨᱮ ᱠᱚ ᱯᱟᱲᱦᱟᱣ ᱫᱟᱲᱮ ᱞᱮᱠᱷᱟᱱ, ᱢᱚᱸᱡᱽ ᱴᱷᱤᱠ ᱠᱚ ᱞᱟᱹᱭ ᱠᱚ ᱞᱟᱹᱭ ᱫᱟᱲᱮᱭᱟᱜᱼᱟ, ᱦᱩᱞ ᱢᱮᱱᱛᱮᱜᱮ ᱢᱟᱱᱮ ᱵᱟᱰᱟᱭ ᱵᱟᱝ᱾
ᱟᱵᱚ ᱫᱚ ᱱᱚᱣᱟ ᱢᱤᱫᱴᱮᱱ ᱤᱧ ᱫᱚ ᱟᱵᱚᱣᱟᱜ ᱤᱭᱟᱹᱨᱮ ᱱᱚᱣᱟ ᱢᱤᱫᱴᱮᱱ ᱠᱚᱢᱡᱳᱨᱤᱧ ᱧᱮᱞ ᱧᱟᱢ ᱮᱫᱟ ᱡᱮ ᱟᱵᱚ ᱡᱟᱦᱟᱸᱭ ᱜᱮ ᱵᱚᱞᱮ ᱜᱤᱫᱽᱨᱟᱹ ᱩᱱᱠᱩ ᱥᱮ ᱡᱟᱸᱵᱟ ᱦᱚᱲ ᱥᱮ ᱚᱱᱠᱟ ᱚᱞᱚᱜ ᱯᱟᱲᱦᱟᱜ ᱵᱟᱝ ᱵᱟᱰᱟᱭ ᱦᱚᱲᱮᱢ ᱠᱩᱞᱤ ᱞᱮᱠᱷᱟᱡ ᱩᱱᱠᱩ ᱫᱚ ᱛᱤᱨᱤᱥ ᱡᱩᱱ ᱢᱚᱛᱚ ᱧᱩᱛᱩᱢ ᱠᱚ ᱵᱟᱰᱟᱭᱟ ᱦᱩᱞ ᱢᱟᱦᱟ ᱧᱩᱛᱩᱢ ᱫᱚ ᱡᱮ ᱛᱤᱨᱤᱥ ᱡᱩᱱ ᱦᱩᱞ ᱢᱟᱦᱟ ᱵᱚᱱ ᱢᱟᱱᱟᱣᱟ ᱟᱫᱚᱢ ᱠᱚᱫᱚ ᱵᱟᱠᱚ ᱵᱟᱲᱟᱭᱟ ᱟᱞᱩᱢ ᱢᱮᱱᱟ ᱵᱚᱞᱮ ᱛᱤᱨᱤᱥ ᱡᱩᱱ ᱦᱳᱭ ᱛᱚᱵᱮ ᱚᱱᱟ ᱫᱚ ᱟᱹᱰᱤ ᱚᱱᱟ ᱨᱮᱱᱟᱜ ᱠᱟᱛᱷᱟ ᱵᱚᱞᱮ ᱛᱤᱨᱤᱥ ᱡᱩᱱ ᱧᱩᱛᱩᱢ ᱛᱮ ᱟᱵᱩᱣᱟᱜ ᱦᱩᱞ ᱫᱤᱵᱚᱥ ᱫᱚ ᱛᱤᱨᱤᱥ ᱡᱩᱱ ᱧᱩᱛᱩᱢ ᱛᱮᱠᱚ ᱵᱟᱲᱟᱭᱟ ᱟᱭᱢᱟ ᱦᱚᱲ ᱜᱮ
ᱦᱮᱸ
ᱚᱱᱟ ᱪᱮᱫ ᱠᱟᱱᱟ ᱪᱮᱫᱟᱜᱼ ᱪᱮᱫᱟᱜ ᱛᱤᱨᱤᱥ ᱡᱩᱱ ᱫᱚᱵᱚᱱ ᱢᱮᱛᱟᱣᱟᱜᱼᱟ ᱚᱱᱟ ᱠᱚ ᱛᱷᱚᱲᱟ ᱵᱩᱡᱷᱟᱹᱣ ᱞᱟᱹᱭ ᱵᱩᱡᱷᱟᱹᱣ ᱦᱚᱪᱚ ᱠᱚ ᱡᱟᱹᱨᱩᱲᱟ ᱵᱚᱞᱮ ᱟᱵᱚ ᱥᱚᱢᱟᱡᱽ ᱨᱮᱱ ᱦᱚᱲ ᱠᱚ ᱟᱵᱚ ᱡᱟᱹᱛ ᱨᱮᱱ ᱦᱚᱲ
ᱱᱮᱛᱟᱨ ᱵᱩᱰᱷᱤ ᱦᱟᱲᱟᱢ ᱦᱚᱸ ᱠᱷᱟᱹᱞᱤ ᱵᱟᱰᱟᱭᱟ ᱥᱤᱫᱩᱼ ᱠᱟᱹᱱᱦᱩ ᱠᱤᱱ ᱞᱟᱹᱲᱟᱹᱭ ᱟ ᱼᱤᱱᱟ ᱥᱩᱢᱩᱝ ᱜᱮ ᱯᱩᱨᱟᱹ ᱵᱟᱰᱟᱭ ᱦᱚᱪᱚ ᱠᱚ ᱡᱟᱹᱨᱩᱲᱟ ᱥᱤᱫᱩ ᱠᱟᱱᱦᱩ ᱮ ᱥᱤᱫᱩ ᱠᱟᱱᱦᱩ ᱪᱮᱫ ᱠᱤᱱ ᱪᱤᱠᱟ ᱞᱮᱫᱟ ᱥᱮ ᱥᱤᱫᱩᱼ ᱠᱟᱹᱱᱦᱩ ᱥᱟᱞᱟᱜ ᱚᱠᱚᱭ ᱠᱚᱠᱚ ᱞᱟᱹᱲᱦᱟᱹᱭ ᱞᱮᱱᱟ ᱵᱨᱤᱴᱤᱥ ᱥᱚᱨᱠᱟᱨ ᱥᱟᱞᱟᱜ ᱵᱨᱤᱴᱤᱥ ᱥᱚᱨᱠᱟᱨ ᱟᱵᱚ ᱥᱟᱱᱛᱟᱞ ᱦᱚᱯᱚᱱ ᱨᱮᱱ ᱠᱚ ᱚᱛᱛᱟᱪᱟᱨᱮᱫ ᱵᱚᱱ ᱛᱟᱦᱮᱱᱟ ᱥᱟᱱᱛᱟᱞ ᱦᱚᱯᱚᱱ ᱚᱛᱛᱟᱪᱟᱨ ᱢᱟᱦᱟᱡᱚᱱ ᱠᱚ ᱵᱤᱨᱩᱫᱽ ᱨᱮ ᱠᱤᱱ ᱞᱟᱹᱲᱦᱟᱹᱭ ᱦᱩᱞ ᱠᱤᱱ ᱤᱭᱟᱹ ᱞᱮᱫᱟ ᱛᱚ ᱱᱤᱭᱟᱹ ᱠᱚ ᱵᱟᱨᱮ ᱢᱟᱱᱮ ᱥᱯᱚᱥᱴᱚ ᱟᱵᱚ ᱥᱟᱱᱛᱟᱞ ᱥᱚᱢᱟᱡᱽ ᱨᱮ ᱦᱩᱞ ᱢᱟ ᱫᱤᱱ ᱨᱮ ᱜᱩᱡᱩᱜ ᱠᱚ ᱡᱟᱹᱨᱩᱲᱟ ᱥᱮ ᱦᱩᱞ ᱢᱟᱦᱟ ᱵᱟᱝ ᱨᱮᱦᱚᱸ ᱠᱤᱛᱟᱹᱵ ᱯᱚᱛᱚᱵ ᱚᱱᱠᱟ ᱤᱭᱟᱹᱛᱮ ᱥᱟᱱᱛᱟᱲ ᱥᱚᱢᱟᱡᱽ ᱨᱮ ᱮᱠᱫᱚᱢ ᱦᱮᱸ ᱵᱟᱠᱚ ᱵᱟᱲᱟᱭ ᱠᱟᱱᱟ ᱵᱟᱰᱟᱭ ᱞᱟᱹᱜᱤᱫ ᱦᱚᱸ ᱠᱩᱨᱩᱢᱩᱴᱩᱭᱮᱫᱟ ᱛᱚ ᱟᱹᱵᱩ ᱜᱮ ᱱᱤᱭᱟᱹ ᱟᱹᱵᱩ ᱵᱚᱱ ᱠᱚᱜᱮ ᱵᱚᱨ ᱡᱩᱣᱟᱹᱱ ᱠᱚᱜᱮ ᱱᱤᱭᱟᱹ ᱠᱚᱫᱚ ᱦᱩᱸ ᱵᱩᱡᱷᱟᱹᱣ ᱦᱚᱪᱚ ᱠᱚ ᱡᱟᱹᱨᱩᱲᱟ ᱪᱮᱫ ᱞᱮᱠᱟ ᱟᱠᱟᱨ ᱛᱮ ᱵᱩᱡᱷᱟᱹᱣ ᱦᱚᱪᱚ ᱠᱚ ᱡᱚᱹᱨᱩᱲᱟ ᱩᱱᱠᱩ ᱟᱵᱚ ᱢᱟᱱᱮ ᱱᱤᱭᱟᱹ ᱠᱚ ᱡᱟᱹᱨᱩᱲᱟ ᱢᱟᱱᱮ ᱟᱨ ᱡᱟᱜᱟ ᱡᱟᱜᱟ ᱛᱮ ᱧᱮᱞᱚᱜ ᱠᱟᱱᱟ ᱥᱤᱫᱩ ᱠᱟᱹᱱᱦᱩ ᱛᱚ ᱥᱤᱫᱩ ᱠᱟᱹᱱᱦᱩ ᱱᱤᱛᱚᱜ ᱡᱚᱜᱟ ᱡᱚᱛᱚᱱ ᱛᱮ ᱟᱵᱚ ᱵᱮᱱᱟᱣ ᱫᱚᱨᱠᱟᱨ ᱠᱤᱱ ᱡᱟᱹᱨᱩᱲᱟ ᱟᱨ ᱥᱤᱫᱩ ᱠᱟᱹᱱᱦᱩᱣᱟᱜ ᱢᱩᱨᱼᱼ ᱛᱤ ᱧᱮᱞᱛᱮ ᱦᱤᱡᱩᱜ ᱠᱟᱱ ᱯᱨᱚᱡᱚᱱᱢᱚ ᱥᱮ ᱜᱤᱫᱽᱨᱟᱹ ᱠᱚ ᱥᱤᱫᱩ ᱠᱟᱹᱱᱦᱩ ᱠᱚ ᱧᱮᱞ ᱚᱴᱳᱢᱮᱴᱤᱠ ᱢᱟᱱᱮ ᱠᱚ ᱠᱚᱭᱥᱚᱱ ᱠᱚ ᱩᱰᱩᱠᱟ ᱥᱤᱫᱩ ᱠᱟᱹᱱᱦᱩ ᱢᱩᱨᱛᱤ ᱧᱮᱞ ᱛᱮ ᱢᱮᱱᱟ ᱱᱩᱠᱤᱱ ᱫᱚ ᱚᱠᱚᱭ ᱠᱟᱱᱟ ᱠᱤᱱ ᱠᱩᱞᱤ ᱠᱟᱛᱮᱜ ᱚᱴᱳᱢᱮᱴᱤᱠᱚ ᱜᱳ ᱵᱟᱵᱟ ᱥᱮ ᱚᱱᱠᱟᱱ ᱠᱚ ᱤᱭᱟᱹ ᱠᱟᱛᱮᱫ ᱩᱱᱠᱤᱱᱟᱜ ᱠᱟᱹᱦᱱᱤ ᱠᱚ ᱞᱟᱹᱭ ᱟᱠᱚ ᱠᱤᱱᱟ ᱥᱟᱶᱛᱮ ᱥᱤᱫᱩ ᱠᱟᱹᱱᱦᱩᱣᱟᱜ ᱟᱢᱻᱤᱛᱤᱦᱟᱥ ᱥᱮ ᱮᱥᱴᱳᱨᱤ ᱠᱚ ᱵᱟᱰᱟᱭ ᱫᱟᱲᱮᱭᱟᱜᱼᱟ ᱟᱨ ᱱᱚᱝᱠᱟᱱᱟᱜ
ᱦᱳᱭ ᱦᱳᱭ ᱦᱳᱭ
ᱟᱫᱚ ᱟᱹᱵᱩ ᱡᱟᱹ ᱛᱷᱳᱲᱟ ᱮᱴᱟᱜ ᱡᱟᱹᱛ ᱡᱟᱹᱛ ᱠᱚᱦᱚᱸ ᱥᱤᱫᱩᱠᱟᱹᱱᱦᱩ ᱩᱝᱠᱩ ᱮᱸ ᱢᱟᱱᱮ ᱥᱤᱫᱟᱹ ᱠᱟᱹᱱᱩᱣᱟᱜ ᱦᱩᱞ ᱢᱟᱦᱟ ᱫᱚ ᱢᱤᱫᱴᱮᱜ
ᱦᱚᱭ
ᱤᱭᱟᱹ ᱠᱟᱱᱟ ᱢᱟᱱᱮ ᱤᱭᱟᱹ ᱦᱩᱭ ᱞᱮᱱᱟ ᱯᱷᱨᱤᱰᱚᱢ ᱤᱭᱟᱹ ᱵᱨᱤᱴᱤᱥ ᱥᱟᱞᱟᱜ᱾ ᱛᱚ ᱱᱤᱭᱟᱹ ᱥᱟᱞᱟᱜ ᱦᱚᱸ ᱯᱚᱨᱛᱷᱚᱢ ᱟᱫᱚ ᱟᱵᱚᱨᱮᱱ ᱮᱸ ᱯᱷᱟᱥᱴ ᱤᱭᱟᱹ ᱠᱚ ᱢᱮᱛᱟᱜ ᱠᱟᱱ ᱵᱤᱫᱽᱫᱨᱚ᱾ ᱵᱨᱤᱴᱤᱥ ᱥᱟᱞᱟᱜ ᱛᱚ ᱩᱱᱦᱚᱸ ᱥᱤᱫᱟᱹ ᱠᱟᱹᱱᱩᱣᱟᱜ ᱥᱤᱫᱟᱹ ᱠᱟᱹᱱᱩ ᱜᱮ ᱯᱨᱚᱛᱷᱚᱢ ᱠᱤᱱ ᱤᱭᱟᱹ ᱞᱮᱱᱟ ᱛᱚ ᱱᱤᱭᱟᱹ ᱦᱚᱸ ᱥᱤᱫᱟᱹ ᱠᱟᱹᱱᱩ ᱠᱚᱣᱟᱜ ᱫᱚ ᱯᱨᱚᱛᱷᱚᱢ ᱨᱮ ᱵᱟᱝ ᱤᱭᱟᱹᱣ ᱠᱟᱱᱟ, ᱚᱱᱟᱨᱮ ᱢᱚᱝᱜᱚᱞ ᱯᱟᱱᱰᱮᱭᱟᱜ ᱱᱮᱛᱨᱤᱛᱚ ᱛᱮ ᱚᱠᱟ ᱫᱚ ᱥᱤᱯᱟᱦᱤ ᱵᱤᱫᱽᱫᱨᱳᱦᱚ ᱠᱚ ᱢᱮᱛᱟᱜ ᱠᱟᱱ ᱚᱸ ᱟᱴᱷᱨᱚᱥᱚ ᱥᱟᱛ ᱤᱭᱟᱹᱨᱮ ᱥᱟᱛᱟᱣᱩᱱ ᱚᱱᱟ ᱚᱱᱟ ᱠᱚ ᱯᱷᱟᱥᱴ ᱤᱭᱟᱹ ᱫᱚ ᱵᱤᱫᱽᱫᱨᱳᱦᱚ ᱢᱮᱱᱛᱮ ᱥᱟᱫᱷᱤᱱᱚᱛᱟ ᱤᱭᱟᱹ ᱫᱚᱠᱚ ᱟᱱᱫᱳᱞᱚᱱ ᱥᱮ ᱤᱭᱟᱹ ᱞᱟᱹᱲᱦᱟᱹᱭ ᱫᱩᱠᱚ ᱜᱷᱳᱥᱳᱱᱟ ᱠᱟᱜᱼᱟ᱾ ᱛᱚ ᱚᱱᱟ ᱞᱟᱦᱟ ᱨᱮᱢᱟ ᱟᱵᱚᱨᱮᱱ ᱥᱤᱫᱩᱼᱠᱟᱹᱱᱩ ᱠᱤᱱ ᱞᱟᱹᱲᱦᱟᱹᱭ ᱞᱮᱱᱟ ᱵᱟᱝ ᱛᱚ ᱛᱟᱦᱮ ᱠᱟᱱᱟ ᱟᱫᱚ ᱮᱠᱟᱞ ᱚᱠᱛᱮ ᱱᱤᱭᱟᱹ ᱤᱛᱤᱦᱟᱥ ᱨᱮᱦᱚᱸ ᱠᱩ ᱤᱛᱤᱦᱟᱥ ᱠᱚ ᱢᱟᱱᱮ ᱤᱛᱤᱦᱟᱸᱥ ᱡᱟᱜᱟ ᱧᱟᱢ ᱞᱮᱜ᱾ ᱛᱚ ᱟᱵᱩᱜᱤ ᱱᱤᱭᱟᱹ ᱵᱟᱹᱭ ᱵᱟᱹᱭ ᱟᱵᱚᱣᱟᱜ ᱡᱷᱩᱠ ᱛᱮᱜᱮ ᱱᱤᱭᱟᱹ ᱠᱚ ᱟ ᱯᱩᱥᱴᱟᱹᱣ ᱡᱟᱹᱨᱩᱲ ᱵᱚᱱᱟ ᱡᱮ ᱥᱤᱫᱟᱹ ᱠᱟᱹᱱᱩ ᱠᱤᱱ ᱞᱟᱹᱲᱦᱟᱹᱭ ᱞᱮᱱᱟ ᱯᱷᱟᱥᱴ ᱫᱚ᱾ ᱥᱤᱯᱟᱦᱤ ᱵᱤᱫᱽᱫᱨᱳᱦᱚ ᱠᱷᱚᱡ ᱥᱟᱱᱛᱟᱞ ᱵᱤᱫᱽᱫᱨᱳᱦᱚ ᱦᱩᱭ ᱞᱮᱱᱟ ᱢᱮᱱᱛᱮ ᱱᱤᱭᱟᱹ ᱢᱟᱱᱮ ᱟᱵᱚ ᱵᱟᱰᱟᱭ ᱦᱚᱪᱚ ᱠᱚ ᱡᱟᱹᱨᱩᱲᱟ ᱪᱮᱫ ᱵᱷᱟᱨᱚᱛ ᱨᱮᱱ ᱡᱚᱛᱚ ᱤᱭᱟᱹ ᱠᱚ ᱢᱟᱱᱮ ᱫᱤᱥᱚᱢ ᱯᱷᱟᱹᱫ ᱠᱚ ᱮᱸ ᱚᱠᱟ ᱫᱚ ᱦᱩᱞ ᱫᱤᱵᱚᱥ ᱦᱩᱭᱩᱜ ᱦᱩᱞ ᱫᱤᱵᱚ ᱨᱮᱜᱮ ᱱᱤᱭᱟᱹ ᱠᱚᱫᱚ ᱢᱟᱱᱮ ᱥᱯᱚᱥᱴᱚ ᱢᱟᱱᱮ ᱞᱟᱹᱭ ᱥᱟᱰᱮ ᱡᱟᱹᱨᱩᱲᱟ ᱚᱸ ᱦᱳᱭ